ᱡᱚᱦᱟᱨ ᱜᱮ ᱜᱚᱢᱠᱮ᱾
ᱦᱮᱸ ᱜᱚᱢᱠᱮ ᱡᱚᱦᱟᱨ ᱜᱮ᱾
ᱛᱟᱦᱚᱞᱮ ᱜᱚᱝᱠᱮ ᱱᱟᱯᱟᱭ ᱜᱮ ᱢᱮᱱᱟᱜ ᱵᱤᱱᱟ?
ᱦᱮᱸ ᱱᱟᱯᱟᱭ ᱵᱟᱲᱟ ᱜᱮ ᱢᱮᱱᱟᱜ ᱞᱤᱧᱟ᱾
ᱟᱪᱪᱷᱟ ᱱᱟᱯᱟᱭ ᱛᱟᱦᱮᱱ ᱜᱮ ᱚᱱᱟᱜᱮ ᱵᱮᱥ᱾ ᱟᱫᱚ ᱡᱷᱚᱛᱚ ᱚᱲᱟᱜ ᱨᱮ ᱱᱟᱯᱟᱭ ᱜᱮ ᱢᱮᱱᱟᱜ ᱠᱚᱣᱟ?
ᱦᱮᱸ ᱜᱚᱢᱠᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱛᱚ᱾
ᱟᱪᱪᱷᱟ ᱾
ᱟᱨ ᱟᱯᱮ ᱪᱮᱫ ᱞᱮᱠᱟ ᱢᱮᱱᱟᱜ ᱵᱟᱲᱟ ᱯᱮᱭᱟ ᱜᱚᱢᱠᱮ?
ᱟᱞᱮ ᱦᱚᱸ ᱱᱟᱯᱟᱭ ᱜᱮ ᱢᱮᱱᱟᱜ ᱞᱮᱭᱟ ᱱᱚᱜ-ᱚᱭ ᱚᱲᱟᱜ ᱦᱚᱲ ᱡᱚᱛᱚ ᱜᱮᱱᱟᱯᱟᱭ ᱜᱮ ᱢᱮᱱᱟᱜ ᱠᱚᱣᱟ᱾ ᱟᱫᱚ ᱱᱮᱛᱟᱨ ᱢᱟ ᱱᱚᱜᱼᱚᱭ ᱦᱟᱸᱜ ᱠᱟᱹᱢᱤ ᱫᱤᱱ ᱛᱚ ᱟᱫᱚ ᱠᱟᱹᱴᱤᱡ ᱠᱟᱹᱢᱤ ᱵᱟᱲᱟᱭ ᱫᱟ ᱠᱚ ᱫᱚ ᱟᱫᱚ ᱞᱟᱸᱜᱟ ᱛᱚ ᱢᱟᱱᱮ ᱱᱚᱜᱼᱚ ᱱᱚᱝᱠᱟ, ᱞᱟᱸᱜᱟ ᱢᱟᱸᱜᱟ ᱠᱟᱛᱮ ᱨᱮᱦᱚᱸ ᱠᱟᱹᱢᱤᱜ ᱜᱮᱭᱟ ᱠᱚ᱾
ᱦᱮᱸ ᱜᱚᱝᱠᱮ ᱱᱮᱛᱟᱨ ᱫᱤᱱ ᱫᱚ ᱟᱹᱰᱤ ᱡᱳᱨ ᱥᱳᱨ ᱜᱮ ᱠᱟᱹᱢᱤ ᱢᱟ ᱪᱷᱩᱴᱟᱹᱣ ᱦᱩᱭᱩᱜᱼᱟ᱾
ᱢᱟᱱᱮ ᱠᱟᱢᱤ ᱫᱤᱱ ᱡᱩᱫᱤ ᱵᱟᱹᱵᱤᱱ ᱠᱟᱹᱢᱤ ᱞᱮᱠᱷᱟᱱ ᱦᱟᱸᱜ ᱵᱟᱝ ᱜᱟᱱᱚᱜ ᱠᱟᱱᱟ᱾ ᱢᱟᱱᱮ ᱟᱵᱚ ᱢᱟ ᱦᱟᱸᱜ ᱡᱮᱢᱚᱱ ᱠᱟᱹᱢᱤᱭᱟᱵᱚ ᱡᱩᱫᱤ ᱡᱚᱢ ᱵᱚᱱ ᱧᱟᱢᱟ ᱦᱟᱸᱜ ᱟᱨ ᱵᱟᱵᱚ ᱠᱟᱹᱢᱤ ᱠᱷᱟᱱ ᱫᱚ ᱦᱟᱸᱜ ᱵᱟᱵᱚ ᱧᱟᱢᱟ ᱦᱟᱸᱜ ᱡᱚᱢ ᱚᱱᱮ ᱚᱝ ᱠᱟ, ᱟᱫᱚ ᱠᱟᱹᱢᱤ ᱛᱮᱜᱮ ᱵᱟᱱᱫᱷᱚᱠ ᱛᱮ ᱦᱩᱭᱩᱜ ᱛᱟᱵᱚᱱᱟ ᱟᱨᱠᱤ᱾
ᱟᱫᱚ ᱜᱚᱝᱠᱮ ᱟᱯᱮ ᱫᱚ ᱵᱤᱨ ᱫᱤᱥᱚᱢ ᱥᱮ ᱱᱚᱣᱟ ᱵᱤᱞᱟᱹᱛ ᱫᱤᱥᱚᱢ, ᱵᱟᱡᱟᱨ ᱫᱤᱥᱚᱢ?
ᱟᱞᱮ ᱫᱚ ᱱᱚᱜᱼᱚᱭ ᱦᱟᱸᱜ ᱵᱤᱨ ᱫᱤᱥᱚᱢ ᱾ ᱢᱟᱱᱮ ᱵᱟᱡᱟᱨ ᱦᱚᱸ ᱚᱱᱮ ᱚᱱᱠᱟ ᱢᱟᱱᱮ ᱡᱟᱹᱥᱛᱤ ᱫᱚ ᱵᱟᱝ ᱥᱟᱺᱜᱤᱧ ᱛᱟᱞᱮᱭᱟ ᱟᱨᱠᱤ ᱱᱚᱭ ᱫᱚᱥ ᱠᱤᱞᱳ ᱢᱤᱴᱟᱨ ᱜᱟᱱ ᱦᱩᱭᱩᱜᱼᱟ ᱟᱫᱚ ᱵᱤᱨ ᱫᱤᱥᱚᱢ ᱦᱚᱲ ᱠᱟᱱᱟᱞᱮ ᱦᱟᱸᱜ᱾
ᱟᱫᱚ ᱜᱚᱝᱠᱮ ᱪᱮᱫ ᱠᱚᱛᱮᱯᱮ ᱦᱮᱡ ᱵᱟᱲᱟᱜ ᱜᱮᱭᱟ ᱵᱟᱡᱟᱨ ᱠᱚᱫᱚ ᱚᱝᱠᱟ?
ᱵᱟᱡᱟᱨ ᱠᱚᱫᱚ ᱱᱚᱜᱼᱚᱭ ᱦᱟᱸᱜ ᱜᱟᱹᱰᱤ ᱠᱚ ᱢᱮᱱᱟᱜ ᱟᱠᱟᱫᱟ᱾ ᱟᱨ ᱱᱚᱜ-ᱚᱭ ᱵᱟᱥ ᱠᱚᱦᱚᱸ ᱦᱤᱡᱩᱜ ᱜᱮᱭᱟ ᱟᱨᱠᱤ ᱱᱚᱜ-ᱚᱭ᱾ ᱵᱟᱥ ᱠᱚᱛᱮ ᱦᱚᱸ ᱠᱚ ᱥᱮᱱ ᱵᱟᱲᱟᱜ ᱜᱮᱭᱟ ᱟᱫᱚ ᱠᱷᱩᱵ ᱠᱚᱢ ᱵᱟᱥ ᱠᱚᱛᱮ ᱫᱚᱠᱚ ᱥᱮᱱᱚᱜ ᱜᱮᱭᱟ ᱢᱟᱱᱮ ᱚᱝᱠᱟ ᱢᱟᱱᱮ ᱟᱞᱮ ᱥᱟᱭᱤᱰ ᱛᱮᱦᱟᱸᱜ ᱵᱟᱨ ᱥᱟᱭᱤᱰ ᱛᱮ ᱨᱳᱰ ᱢᱮᱱᱟᱜ ᱟᱠᱟᱜ-ᱟ, ᱟᱫᱚ ᱡᱩᱫᱤ ᱟᱞᱮ ᱵᱟᱥ ᱛᱮ ᱡᱩᱫᱤ ᱨᱮᱜᱩᱞᱟᱨ ᱪᱟᱞᱟᱜ ᱥᱟᱱᱟ ᱞᱮᱭᱟ, ᱛᱟᱦᱚᱞᱮ ᱫᱚ ᱦᱟᱸᱜ ᱢᱟᱱᱮ ᱫᱩ ᱠᱤᱞᱳᱢᱤᱴᱟᱨ ᱛᱷᱮᱠᱮ ᱢᱟᱱᱮ ᱠᱟᱹᱴᱤᱡ ᱡᱷᱟᱹᱞᱩᱜᱼᱟ ᱢᱟᱱᱮ ᱛᱤᱱ ᱠᱤᱞᱳᱢᱤᱴᱟᱨ ᱜᱟᱱ ᱪᱟᱞᱟᱜ ᱦᱩᱭᱩᱜ ᱛᱟᱞᱮᱭᱟ ᱥᱟᱭᱠᱚᱞ ᱛᱮ᱾ ᱛᱚᱵᱮ ᱵᱟᱥ ᱞᱮ ᱧᱟᱢᱟ ᱟᱨ ᱟᱞᱮ ᱱᱚᱣᱟ ᱥᱩᱨ ᱨᱮ ᱢᱮᱱᱟᱜ ᱟᱠᱟᱜ ᱚᱝᱠᱟ ᱛᱮᱫᱚ ᱟᱫᱚ ᱦᱚᱨ ᱨᱟᱥᱛᱟ ᱠᱷᱟᱨᱟᱯ ᱜᱮᱭᱟ ᱡᱮᱢᱚᱱ ᱟᱞᱮ ᱱᱚᱸᱰᱮ ᱫᱚ ᱢᱤᱫ ᱠᱤᱞᱳᱢᱤᱴᱟᱨ ᱦᱚᱸ ᱵᱟᱝ ᱥᱟᱺᱜᱤᱧ, ᱩᱱᱟᱹᱜ ᱥᱟᱜᱤᱧ ᱦᱚᱸ ᱵᱟᱝ ᱦᱩᱭᱩᱜᱼᱟ ᱟᱨᱠᱤ᱾ ᱚᱱᱮ ᱚᱝᱠᱟ, ᱢᱟᱱᱮ ᱥᱩᱨ ᱨᱮ ᱦᱚᱨ ᱢᱮᱱᱟᱜ ᱛᱟᱞᱮᱭᱟ ᱛᱚ ᱚᱱᱟ ᱫᱚ ᱢᱟᱱᱮ ᱦᱚ ᱯᱚᱱ ᱦᱚᱨ ᱠᱟᱱᱟ ᱢᱟᱱᱮ ᱡᱮᱢᱚᱱ ᱦᱟᱭᱨᱳᱰ ᱠᱚᱫᱚ ᱵᱟᱝ ᱠᱟᱱᱟ ᱚᱱᱟ ᱫᱚ, ᱦᱩ ᱦᱩᱰᱤᱧᱟᱜ ᱦᱚᱨ ᱠᱟᱱᱟ᱾ ᱟᱫᱚ ᱡᱩᱫᱤ ᱟᱞᱮ ᱡᱩᱫᱤ ᱦᱟᱭ ᱨᱳᱰ ᱛᱮ ᱪᱟᱞᱟᱜ ᱞᱮ ᱢᱮᱱᱟ ᱛᱟᱦᱚᱞᱮ ᱫᱚ, ᱱᱚᱜᱼᱚᱭ ᱦᱟᱸᱜ ᱥᱟᱭᱠᱮᱞ ᱛᱮ ᱪᱟᱞᱟᱜ ᱦᱩᱭᱩᱜ ᱛᱟᱞᱮᱭᱟ ᱵᱟᱝᱠᱷᱟᱱ ᱥᱟᱭᱠᱮᱞ ᱛᱮ ᱪᱟᱞᱟᱜ ᱦᱩᱭᱩᱜ ᱛᱟᱞᱮᱭᱟ ᱱᱚᱜ-ᱚᱭ ᱛᱤᱱ ᱠᱤᱞᱳᱢᱤᱴᱟᱨ ᱜᱟᱱ᱾
ᱦᱮᱸ ᱦᱮᱸ᱾
ᱦᱮᱸ ᱱᱚᱜ-ᱚᱭ ᱟᱞᱮ ᱥᱩᱨ ᱨᱮ ᱡᱟᱦᱟᱸ ᱦᱚᱨ ᱢᱮᱱᱟᱜ ᱟᱠᱟᱜ ᱨᱟᱥᱛᱟ ᱚᱱᱟ ᱫᱚ ᱠᱷᱟᱨᱟᱯ ᱧᱚᱜ ᱜᱮᱭᱟ ᱟᱨᱠᱤ ᱢᱟᱱᱮ ᱰᱚᱵᱷᱟᱜ ᱠᱚ ᱫᱚᱢᱮ ᱢᱮᱱᱟᱜ ᱟᱠᱟᱫᱟ᱾ ᱟᱫᱚ, ᱵᱟᱥ ᱫᱚ ᱪᱟᱞᱟᱜ ᱜᱮᱭᱟ ᱱᱚᱝᱠᱟᱛᱮ ᱢᱟᱱᱮ ᱵᱟᱨᱭᱟ ᱜᱮ ᱪᱟᱞᱟᱜᱼᱟ᱾ ᱨᱟᱥᱛᱟ ᱦᱚᱸ ᱩᱱᱟᱹᱜ ᱵᱟᱝ ᱤᱭᱟᱹ ᱦᱟᱛᱚ, ᱦᱩᱸ ᱵᱟᱝ ᱵᱷᱟᱹᱜᱤᱭᱟ, ᱚᱱᱟ ᱠᱷᱟᱹᱛᱤᱨ ᱵᱟᱥ ᱦᱚᱸ ᱵᱟᱝ ᱠᱚ ᱟᱹᱜᱩᱭ ᱜᱮᱭᱟ ᱠᱚ᱾ ᱟᱫᱚ ᱴᱳᱴᱳ ᱢᱚᱴᱳ ᱠᱚᱫᱚ ᱦᱟᱸᱜ ᱥᱮᱱ ᱵᱟᱲᱟᱜ ᱜᱮᱭᱟ ᱦᱟᱸᱜ᱾
ᱦᱮᱸ᱾ ᱛᱟᱦᱚᱞᱮ ᱜᱚᱝᱠᱮ ᱟᱯᱮ ᱫᱚ ᱠᱟᱹᱡ ᱵᱟᱡᱟᱨ ᱦᱮᱡ ᱠᱚᱫᱚ ᱦᱚᱨᱚ ᱵᱚᱨᱚ ᱜᱮ ᱱᱚᱝᱠᱟ ᱥᱚᱢᱚᱥᱟ ᱧᱚᱜ ᱜᱮᱭᱟ‌ᱯᱮ᱾ ᱛᱟᱦᱚᱞᱮ ᱠᱷᱟᱱ
ᱢᱟᱱᱮ ᱱᱚᱜᱼᱚᱭ ᱦᱟᱸᱜ ᱢᱟᱱᱮ ᱡᱟᱦᱟᱸᱭ ᱜᱟᱹᱰᱤ ᱠᱚᱛᱮ ᱫᱚ ᱦᱟᱸᱜ ᱥᱚᱢᱚᱥᱟ ᱧᱚᱜ ᱜᱮᱭᱟ ᱡᱮᱢᱚᱱ ᱚᱱᱟ ᱠᱤᱪᱷᱩ ᱠᱟᱛᱮ ᱚᱱᱟ ᱫᱚ ᱢᱟᱱᱮ ᱟᱛᱳ ᱠᱚᱨᱮ ᱢᱮᱱᱟᱜ ᱟᱠᱟᱫ ᱛᱟᱠᱚᱣᱟ ᱛᱚ ᱢᱟᱱᱮ ᱦᱚᱲ ᱠᱚ ᱱᱮᱛᱟᱨ ᱢᱟ ᱯᱨᱟᱭ ᱜᱮ ᱱᱚᱜᱼᱚᱭ ᱦᱟᱸᱜ ᱡᱷᱚᱛᱚ ᱦᱚᱲᱜᱮ ᱥᱟᱭᱠᱮᱞ ᱠᱷᱮᱞ ᱠᱚᱫᱚ ᱦᱟᱸᱜ ᱵᱟᱠᱚ ᱪᱟᱹᱞᱩᱭᱮᱫᱟ ᱠᱷᱩᱵ ᱠᱚᱢ ᱜᱮ ᱪᱟᱹᱞᱩᱭᱮᱫᱟ ᱥᱟᱭᱠᱮᱞ ᱠᱚᱫᱚ ᱞᱟᱹᱭ ᱞᱮᱠᱷᱟᱱ ᱱᱚᱜᱼᱚᱭ ᱟᱛᱳ ᱠᱚᱨᱮ ᱢᱟᱱᱮ ᱟᱛᱳ ᱥᱩᱨ ᱠᱚᱨᱮ ᱜᱮᱠᱚ ᱪᱟᱹᱞᱩ ᱵᱟᱲᱟᱭᱮᱫᱟ ᱟᱨ ᱡᱷᱚᱛᱚ ᱦᱚᱲᱜᱮ ᱱᱮᱛᱟᱨ ᱫᱚ ᱤᱭᱟᱹ ᱠᱚ ᱦᱟᱛᱟᱣ ᱠᱟᱣᱱᱟ ᱜᱟᱹᱰᱤ ᱠᱚ ᱦᱟᱛᱟᱣ ᱠᱟᱫᱟ ᱵᱟᱭᱤᱠ ᱠᱚ ᱦᱟᱛᱟᱣ ᱠᱟᱫᱟ ᱡᱷᱚᱛᱚ ᱜᱮ ᱟᱫᱚ ᱱᱚᱜᱼᱚᱭ ᱵᱟᱥ ᱠᱚᱛᱮ ᱫᱚ ᱩᱱᱟᱹᱜ ᱫᱚ ᱵᱟᱠᱚ ᱫᱟᱬᱟᱱ ᱠᱟᱱᱟ ᱱᱮᱛᱟᱨ ᱫᱚ ᱦᱟᱸᱜ ᱡᱷᱚᱛᱚ ᱱᱚᱭᱟ ᱵᱟᱭᱤᱠ ᱠᱚ ᱵᱟᱭᱤᱠ ᱠᱚ ᱵᱚᱱ ᱪᱟᱞᱟᱣ
ᱜᱚᱝᱠᱮ
ᱦᱮᱸ
ᱟᱞᱮ ᱫᱚ ᱜᱚᱝᱠᱮ ᱦᱟᱸᱜ ᱱᱚᱜᱼᱚᱭ ᱵᱟᱡᱟᱨ ᱦᱚᱸᱞᱮ ᱥᱩᱨ ᱧᱚᱜ ᱜᱮᱭᱟ ᱟᱨ ᱱᱚᱝᱠᱟ ᱵᱤᱨ ᱦᱚᱸ ᱦᱟᱸᱜ ᱤᱱᱠᱟ ᱥᱩᱨ ᱧᱚᱜ ᱜᱮᱭᱟ
ᱚᱱᱟ ᱛᱮ ᱦᱚᱸ ᱚᱱᱠᱟ ᱯᱨᱚᱵᱞᱮᱢ ᱫᱚ ᱵᱟᱝ ᱦᱩᱭᱩᱜ ᱠᱟᱱᱟ ᱚᱱᱠᱟ ᱪᱟᱞᱟᱣ ᱦᱤᱡᱩᱜ ᱨᱮᱱᱟᱜ ᱟᱨ ᱡᱟᱦᱟᱸ ᱚᱱᱟ ᱢᱮᱱ ᱨᱳᱰ ᱢᱮᱱᱟᱜᱼᱟ᱾ ᱚᱱᱟ ᱢᱮᱱ ᱨᱳᱰ ᱠᱷᱚᱱ ᱫᱚ ᱠᱟᱹᱡ ᱞᱮ ᱥᱩᱨ ᱜᱮᱭᱟ ᱚᱱᱟᱛᱮ ᱟᱫᱚ ᱡᱟᱦᱟᱱ ᱜᱟᱹᱰᱤ ᱜᱮ ᱦᱟᱸᱜ ᱵᱟᱥ ᱦᱩᱭᱮᱱ ᱴᱳᱴᱳ ᱦᱩᱭᱮᱱ ᱚᱱᱠᱟᱱ ᱦᱤᱡᱩᱜ ᱥᱮᱱᱚᱜ ᱜᱟᱹᱰᱤ ᱫᱚ ᱟᱹᱰᱤ ᱩᱥᱟᱹᱨᱟ ᱜᱮᱞᱮ ᱧᱟᱢ ᱮᱫᱟ ᱚᱱᱟᱛᱮᱜᱮ ᱚᱱᱠᱟ ᱥᱚᱢᱚᱥᱟ ᱫᱚ ᱵᱟᱝ ᱦᱩᱭᱩᱜ ᱠᱟᱱ ᱛᱟᱞᱮᱭᱟ ᱟᱞᱮ ᱱᱚᱛᱮ ᱫᱚ ᱦᱮᱸ
ᱟᱪᱪᱷᱟ ᱚᱱᱟ ᱦᱚᱸ ᱱᱟᱯᱟᱭ ᱜᱮᱭᱟ
ᱟᱫᱚ ᱜᱚᱝᱠᱮ ᱢᱤᱫᱴᱟᱝ ᱠᱟᱛᱷᱟ ᱜᱮᱞᱤᱧ ᱠᱩᱞᱤ ᱠᱮᱵᱤᱱᱟ ᱛᱟᱦᱚᱞᱮ ᱠᱷᱟᱱ ᱫᱚ ᱟᱯᱮ ᱢᱟ ᱵᱤᱨ ᱫᱤᱥᱚᱢ ᱫᱤᱥᱚᱢ ᱦᱚᱲ ᱠᱟᱱᱟᱯᱮ ᱟᱨ ᱱᱮᱛᱟᱨ ᱵᱤᱨ ᱠᱚᱨᱮ ᱚᱱᱠᱟ ᱪᱮᱫ ᱠᱚ ᱧᱟᱢ ᱵᱟᱲᱟᱜ ᱠᱟᱱᱟ ᱡᱚᱢ ᱡᱤᱱᱤᱥ ᱠᱚ
ᱟᱪᱪᱷᱟ ᱚᱱᱟ ᱦᱚᱸ ᱱᱟᱯᱟᱭ ᱜᱮ ᱱᱟᱯᱟᱭ ᱠᱟᱛᱷᱟᱵᱤᱱ ᱞᱟᱹᱭ ᱠᱮᱫᱟ ᱟᱨ ᱵᱤᱨ ᱠᱚᱨᱮ ᱫᱚ ᱦᱟᱸᱜ ᱱᱮᱛᱟᱨ ᱫᱚ ᱱᱚᱜᱼᱚᱭ ᱱᱮᱛᱟᱨ ᱢᱟ ᱫᱟᱜ ᱫᱤᱱ ᱠᱟᱱᱟ᱾ ᱟᱫᱚ ᱵᱤᱨ ᱠᱚᱨᱮ ᱫᱚ ᱱᱮᱛᱟᱨ ᱢᱟ ᱦᱟᱜ ᱵᱟᱲᱟᱭ ᱜᱮᱭᱟᱵᱤᱱ ᱩᱫᱽ ᱯᱩᱴᱠᱟᱹ ᱢᱟᱱᱮ ᱮᱢᱟᱱ ᱛᱮᱢᱟᱱ ᱠᱚ ᱚᱢᱚᱱᱚᱜᱼᱟ ᱱᱮᱛᱟᱨ ᱫᱚ ᱦᱟᱸᱜ ᱩᱫᱽ ᱦᱚᱸ ᱯᱩᱴᱠᱟᱹ ᱦᱚᱸ ᱮ ᱢᱟᱱᱮ ᱩᱫᱽ ᱦᱟᱸᱜ ᱱᱮᱛᱟᱨ ᱫᱚ ᱚᱢᱚᱱᱚᱜᱼᱟ ᱯᱟᱴᱠᱟ ᱩᱫᱽ ᱠᱚᱨᱮ ᱯᱟᱴᱠᱟ ᱩᱫᱽ ᱯᱟᱴᱠᱟ ᱩᱫᱽ ᱦᱚᱸ ᱢᱟᱱᱮ ᱟᱹᱰᱤ ᱨᱚᱠᱚᱢᱟᱜ ᱢᱮᱱᱟᱜ ᱟᱠᱟᱫᱟ ᱟᱹᱰᱤ ᱯᱨᱚᱠᱟᱨᱟᱜ ᱡᱮᱢᱚᱱ ᱱᱚᱜᱚᱭ ᱦᱮᱸᱫᱮ ᱭᱟᱜ ᱦᱮᱸᱫᱮ ᱯᱟᱴᱠᱟ ᱟᱨᱟᱜ ᱯᱟᱴᱠᱟ ᱟᱨ ᱚᱱᱠᱟᱜᱮ ᱢᱮᱱᱟᱜ ᱟᱠᱟᱫᱟ ᱟᱨᱦᱚᱸ ᱟᱹᱰᱤᱜᱟᱱ ᱧᱩᱛᱩᱢ ᱟᱫᱚ ᱚᱱᱟ ᱧᱩᱛᱩᱢ ᱫᱚ ᱵᱟᱹᱞᱤᱧ ᱵᱟᱲᱟᱭᱟ ᱤᱱᱟᱹ ᱯᱚᱨᱮ ᱦᱟᱸᱜ ᱡᱮᱢᱚᱱ ᱟᱨ ᱢᱤᱫᱴᱟᱝ ᱩᱫᱽ ᱢᱮᱱᱟᱜ ᱟᱠᱟᱫᱟ᱾ ᱟᱨ ᱢᱚᱛᱟᱢ ᱩᱫᱽ ᱚᱱᱟ ᱫᱚ ᱦᱟᱸᱜ ᱟᱹᱭᱨᱤ ᱦᱩᱭᱩᱜᱼᱟ ᱢᱟᱱᱮ ᱚᱱᱟ ᱫᱚ ᱰᱮᱨᱤ ᱜᱮᱭᱟ ᱮᱠᱷᱚᱱᱳ
ᱦᱳᱭ ᱦᱳᱭ ᱜᱚᱝᱠᱮ ᱰᱮᱨᱤ ᱜᱮᱭᱟ ᱦᱟᱸᱜ
ᱟᱫᱚ ᱚᱱᱟ ᱩᱫᱽ ᱫᱚᱥᱮ ᱫᱚ ᱫᱚᱢᱮ ᱥᱤᱵᱤᱞᱟ ᱟᱨᱠᱤ
ᱦᱳᱭ
ᱟᱨ ᱰᱟᱹᱱᱴᱤᱜ ᱢᱟᱱᱮ ᱧᱮᱞ ᱠᱟᱜ ᱜᱮᱭᱟᱵᱤᱱ ᱦᱳᱭᱛᱳ ᱰᱟᱹᱱᱴᱤᱡ ᱫᱚ ᱟᱹᱰᱤ ᱡᱷᱟᱹᱞ ᱜᱮ ᱡᱤᱞᱮᱝ ᱡᱮᱞᱤᱝ ᱰᱟᱱᱴᱤᱡ ᱠᱟᱱᱟ᱾
ᱦᱮᱸ ᱦᱮᱸ
ᱟᱨ ᱸᱤᱭᱟᱹ ᱯᱩᱴᱠᱟᱹ ᱠᱚᱫᱚ ᱦᱟᱸᱜ ᱠᱚ ᱚᱢᱚᱱ ᱜᱚᱫ ᱟᱠᱟᱱᱟ ᱯᱩᱴᱠᱟᱹ ᱠᱚ ᱟᱫᱚ ᱡᱚᱢ ᱫᱚᱞᱮ ᱡᱚᱢ ᱜᱚᱫ ᱠᱚ ᱜᱮᱭᱟ ᱱᱚᱜᱼᱚᱭ ᱦᱩᱭᱮᱱ ᱜᱤᱭᱟ ᱦᱟᱱᱮ ᱟᱨ ᱯᱨᱟᱭ ᱫᱤᱱ ᱞᱟᱦᱟ ᱨᱮᱜᱮ ᱮᱸᱦ ᱟᱝᱜᱩᱞᱮᱫ ᱠᱚᱣᱟ ᱛᱟᱦᱮᱸ-ᱟ ᱠᱚ, ᱩᱫ ᱦᱚᱸᱠᱚ ᱦᱟᱞᱟᱝ ᱟᱝᱜᱩ ᱞᱮᱫᱟ ᱯᱩᱴᱠᱟᱹ ᱦᱚᱸ᱾ ᱟᱫᱚ ᱢᱤᱫ ᱫᱷᱟᱣ ᱛᱮᱞᱮ ᱡᱚᱢ ᱜᱚᱫ ᱠᱮᱫ ᱠᱚᱣᱟ ᱾
ᱟᱪᱪᱷᱟ᱾
ᱟᱫᱚ ᱜᱚᱝᱠᱮ ᱟᱯᱮ ᱥᱮᱱ ᱫᱚ ᱟᱫᱚ ᱜᱚᱝᱠᱮ ᱟᱯᱮ ᱥᱮᱱ ᱫᱚ ᱢᱟᱱᱮ ᱩᱫᱽ ᱦᱟᱞᱟᱝ ᱠᱚᱯᱮ ᱥᱮᱱ ᱵᱟᱲᱟᱜ ᱠᱟᱱ ᱜᱮᱭᱟ ᱥᱮ ᱵᱟᱝ?
ᱦᱮᱸ ᱜᱚᱝᱠᱮ ᱟᱞᱮ ᱦᱚᱸ ᱱᱚᱣᱟ ᱠᱷᱩᱵ ᱥᱮᱬᱟᱸ ᱵᱤᱨᱢᱟ ᱵᱟᱝ ᱠᱟᱱᱟ ᱦᱩᱰᱤᱧ ᱜᱮᱭᱟᱞᱮ ᱱᱚᱰᱮ ᱫᱚ ᱵᱤᱨ ᱫᱚ ᱟᱫᱚ ᱚᱱᱟ ᱟᱫᱚ ᱥᱟᱺᱜᱤᱧ ᱥᱮᱫᱨᱮ ᱠᱟᱹᱡ ᱥᱮᱬᱟ ᱵᱤᱨ ᱠᱚ ᱢᱮᱱᱟᱜ-ᱟ᱾ ᱟᱫᱚ ᱚᱱᱟ ᱰᱩᱝᱨᱤ ᱞᱮᱠᱟ ᱢᱮᱱᱟᱜᱼᱟ ᱟᱞᱮ ᱱᱚᱸᱰᱮ ᱫᱚ᱾ ᱟᱫᱚ ᱦᱟᱸᱜ ᱚᱱᱟ ᱟᱫᱚ ᱚᱱᱟ ᱠᱚᱨᱮ ᱜᱮ ᱦᱟᱸᱜ ᱡᱮ ᱜᱮ ᱦᱟᱸᱜ ᱯᱩᱴᱠᱟᱹ ᱠᱚᱠᱚ ᱩᱰᱩᱠ ᱵᱟᱲᱟᱜ ᱠᱟᱱᱟ᱾ ᱟᱫᱚ ᱩᱱᱠᱩ ᱜᱮ ᱦᱟᱸᱜ ᱞᱮ ᱦᱟᱞᱟᱝ ᱵᱟᱲᱟ ᱟᱹᱜᱩᱭᱮᱫ ᱠᱚᱣᱟ ᱟᱨ ᱚᱱᱟ ᱩᱫ ᱠᱚ᱾ ᱡᱟᱦᱟᱸᱭ ᱠᱚᱨᱮ ᱧᱟᱢᱚᱜ ᱠᱷᱟᱱ ᱫᱚ ᱩᱛᱢᱟᱹ ᱵᱟᱲᱟ ᱦᱩᱭᱩᱜ ᱠᱟᱱᱟ᱾
ᱟᱪᱪᱷᱟ᱾
ᱟᱨ ᱚᱱᱟ ᱥᱟᱶᱛᱮ ᱚᱱᱟ ᱟᱲᱟᱜ ᱥᱟᱠᱟᱢ ᱠᱚ ᱡᱟᱦᱟᱸ ᱚᱱᱟ ᱠᱤᱫᱩᱵ ᱟᱲᱟᱜ ᱠᱚ ᱦᱟᱸᱜ ᱢᱮᱱᱟᱜᱼᱟ ᱵᱤᱨ ᱨᱮᱱᱟᱜ᱾ ᱢᱟᱴᱷᱟ ᱟᱲᱟᱜ ᱠᱚ ᱮᱢᱟ ᱠᱚ ᱴᱩᱠ-ᱴᱟᱠ᱾
ᱱᱚ-ᱚᱭ ᱡᱮᱢᱚᱱ ᱟᱨ ᱵᱤᱨ ᱨᱮᱫᱚ ᱦᱟᱸᱜ ᱟᱹᱰᱤ ᱠᱤᱪᱷᱩ ᱜᱮᱵᱚᱱ ᱧᱟᱢ ᱮᱫᱟ ᱱᱚᱜ-ᱚᱭ ᱠᱤᱫᱩᱵ ᱚᱲᱟᱜ ᱵᱤᱱ ᱞᱟᱹᱭ ᱠᱮᱫ ᱞᱮᱠᱟ᱾ ᱠᱤᱫᱩᱵ ᱟᱲᱟᱜ, ᱢᱟᱴᱷᱟ ᱟᱲᱟᱜ ᱛᱟᱨᱯᱚᱨᱮ ᱦᱟᱸᱜ
ᱟᱨᱚ ᱵᱟᱹᱭ ᱵᱟᱹᱭᱛᱮ ᱵᱤᱨ ᱠᱩᱸᱫᱽᱨᱤ ᱠᱚ ᱦᱟᱸᱜ ᱡᱚ ᱞᱮᱱ ᱮᱱᱠᱷᱟᱱ ᱦᱟᱸᱜ ᱚᱱᱟ ᱠᱚᱦᱟᱸ ᱧᱟᱢᱚᱜᱼᱟ, ᱦᱳᱭ᱾
ᱵᱤᱨ ᱠᱩᱸᱫᱽᱨᱤ ᱵᱚᱱ ᱧᱟᱢ ᱮᱫᱟ ᱢᱟᱱᱮ ᱵᱤᱨ ᱠᱷᱚᱱ ᱫᱚ ᱦᱟᱸᱜ ᱟᱹᱰᱤ ᱠᱤᱪᱷᱩ ᱡᱤᱱᱤᱥ ᱠᱚ ᱵᱤᱨ ᱛᱟᱦᱮᱱ ᱦᱚᱸ ᱢᱟᱱᱮ ᱵᱷᱟᱜᱮ ᱜᱮᱭᱟ ᱡᱮᱢᱚᱱ ᱵᱤᱨ ᱨᱮ ᱱᱚᱜ-ᱚᱭ ᱫᱟᱹᱛᱟᱹᱱᱤ ᱵᱚ ᱟᱸᱜᱩᱭᱮᱫᱟ᱾ ᱮ ᱥᱟᱠᱟᱢ ᱵᱚ ᱟᱸᱜᱩᱭᱮᱫᱟ, ᱟᱨᱦᱚᱸ ᱱᱚᱜᱼᱚᱭ ᱥᱟᱦᱟᱱ ᱵᱚ ᱟᱸᱜᱩᱭᱮᱫᱟ ᱦᱟᱸᱜ᱾ ᱟᱨ ᱵᱤᱨ ᱨᱮ ᱦᱟᱸᱜ ᱠᱤᱛᱟᱹ ᱵᱤᱞᱤ ᱠᱚᱵᱚᱱ ᱧᱟᱢ ᱮᱫᱟ, ᱛᱟᱨᱚᱵ ᱵᱤᱞᱤ ᱠᱚ᱾ ᱢᱟᱱᱮ ᱵᱤ ᱨᱮ, ᱵᱤᱨ ᱨᱮ ᱫᱚ ᱦᱟ ᱟᱹᱰᱤ ᱯᱨᱚᱠᱟᱨ ᱜᱮ, ᱟᱹᱰᱤ ᱡᱤᱱᱤᱥ ᱜᱮ ᱮᱢᱟᱵᱚᱱ ᱠᱟᱱᱟ᱾
ᱛᱟᱨᱯᱚᱨᱮ ᱦᱟᱨᱚ ᱱᱚᱱᱛᱮ ᱛᱤᱨᱤᱞ ᱦᱚᱸ ᱵᱤᱞᱤᱜ ᱜᱮᱭᱟ᱾ ᱛᱮᱨᱤᱞ ᱵᱤᱞᱤ ᱠᱚᱦᱚᱸ ᱡᱚᱢ ᱵᱟᱲᱟ ᱦᱩᱭ ᱠᱟᱱ ᱜᱮᱭᱟ᱾
ᱛᱤᱨᱤᱞ ᱦᱚᱸ ᱵᱤᱨ ᱠᱷᱚᱱ ᱜᱮᱵᱚᱱ ᱧᱟᱢ ᱮᱫᱟ ᱦᱟᱸᱜ᱾
ᱦᱩᱸ ᱦᱩᱸ᱾ ᱟᱫᱚ ᱱᱚᱝᱠᱟ ᱜᱮ ᱚᱱᱟ ᱠᱚᱜᱮ ᱦᱟᱸᱜ ᱠᱚ ᱟᱹᱜᱩ ᱵᱟᱲᱟᱭᱮᱫᱼᱟ ᱟᱞᱮ ᱱᱚᱛᱮ ᱱᱟᱦᱟᱸᱜ ᱟᱨ ᱢᱚᱴᱟᱢᱩᱴᱤ ᱱᱟᱯᱟᱭ ᱜᱮ᱾
ᱟᱪᱪᱷᱟ ᱛᱟᱦᱚᱞᱮ ᱜᱚᱝᱠᱮ ᱟᱯᱮᱥᱮᱱ ᱢᱟᱱᱮ ᱵᱤᱨ ᱨᱮᱫᱚ ᱛᱤᱱᱟᱹᱜ ᱜᱟᱱ ᱥᱟᱺᱜᱤᱧᱚᱜᱼᱟ?
ᱦᱮᱸ ᱜᱚᱢᱠᱮ ᱚᱱᱠᱟᱩ ᱡᱟᱹᱥᱛᱤ ᱥᱟᱺᱜᱤᱧ ᱫᱚ ᱵᱟᱝ, ᱢᱤᱫ ᱠᱤᱞᱳᱢᱤᱴᱟᱨ ᱞᱮᱠᱟ᱾ ᱠᱷᱩᱵ ᱥᱟᱺᱜᱤᱧ ᱫᱚ ᱵᱟᱝᱟ ᱰᱩᱝᱨᱤ ᱞᱮᱠᱟ ᱢᱮᱱᱟᱜᱼᱟ ᱦᱟᱸᱜ᱾ ᱢᱚᱴᱟᱢᱩᱴᱤ ᱚᱱᱟ ᱠᱚᱢ ᱵᱮᱥᱤ ᱫᱟᱨᱮ ᱫᱚ ᱢᱮᱱᱟᱜ ᱜᱮᱭᱟ ᱦᱟᱸᱜ᱾
ᱟᱪᱪᱷᱟ ᱚᱱᱟ ᱦᱚᱸ
ᱟᱨ ᱚᱱᱠᱟ ᱥᱮᱬᱟᱸ ᱧᱚᱜ ᱵᱤᱨ ᱠᱚᱫᱚ ᱠᱟᱹᱡ ᱚᱱᱠᱟ ᱛᱤᱱ ᱪᱟᱨ ᱠᱤᱞᱳᱢᱤᱴᱟᱨ ᱥᱟᱺᱜᱤᱧ ᱨᱮ ᱢᱮᱱᱟᱜ-ᱟ᱾
ᱟᱪᱪᱷᱟ ᱟᱞᱮ ᱱᱚᱰᱮ ᱦᱚᱸ ᱜᱚᱝᱠᱮ ᱤᱱᱟᱹᱜ ᱥᱟᱺᱜᱤᱧ ᱜᱮ᱾ ᱟᱫᱚ ᱵᱤᱨ ᱫᱚ ᱞᱟᱜᱟᱣ ᱟᱠᱟᱱᱟ ᱡᱮᱢᱚᱱ ᱟᱞᱮ ᱱᱚᱰᱮ ᱠᱷᱚᱱᱟᱜ ᱮᱦᱚᱵ ᱟᱠᱟᱱᱟ ᱵᱤᱨ᱾ ᱤᱱᱟᱹ ᱯᱚᱨᱮ ᱦᱟᱱᱛᱮ ᱟᱫᱚ ᱢᱟᱱᱮ ᱵᱤᱨ ᱨᱮᱭᱟᱜ ᱢᱩᱪᱟᱹᱫ ᱜᱮ ᱵᱟᱹᱱᱩᱜ ᱟᱠᱟᱫᱟ᱾ ᱡᱚᱸᱦᱟᱴ ᱡᱚᱸᱦᱟᱴ ᱟᱹᱰᱤ ᱟᱹᱰᱤ ᱡᱷᱟᱹᱞ ᱥᱮᱱ ᱤᱫᱤᱭ ᱠᱟᱱᱟ ᱦᱟᱸᱜ ᱾
ᱦᱩᱸ
ᱢᱟᱱᱮ ᱵᱟᱡᱟᱨ ᱥᱟᱭᱤᱴ ᱥᱮᱱ ᱟᱠᱟᱱ ᱾
ᱦᱮᱸ ᱟᱫᱚ ᱜᱚᱝᱠᱮ ᱪᱮᱜ ᱞᱮᱠᱟᱱ ᱡᱤᱵᱽᱡᱚᱱᱛᱩ ᱠᱚ ᱟᱯᱮᱭᱟᱜ ᱵᱤᱨ ᱠᱚᱨᱮ ᱢᱮᱱᱟᱜ ᱠᱚᱣᱟ ᱟᱨ, ᱥᱮᱸᱫᱽᱨᱟ ᱠᱚ ᱪᱮᱜ ᱞᱮᱠᱟ ᱯᱮ ᱪᱟᱞᱟᱣ ᱵᱟᱲᱟᱜ ᱜᱮᱭᱟ ᱥᱮ ᱵᱟᱝᱼᱟ?
ᱥᱮᱸᱫᱽᱨᱟ ᱫᱚᱦᱟᱸᱜ ᱱᱚᱜᱼᱚᱭ ᱥᱮᱸᱫᱽᱨᱟ ᱫᱚ ᱦᱟᱸᱜ ᱥᱟᱱᱛᱟᱲ ᱦᱚᱯᱚᱱ ᱫᱚ ᱢᱟᱱᱮ ᱥᱮᱱᱚᱜ ᱠᱟᱱ ᱜᱮᱭᱟ ᱠᱚ ᱡᱟᱜᱮ ᱢᱮᱱᱟᱜ ᱠᱚᱣᱟ᱾ ᱥᱮᱸᱫᱽᱨᱟ ᱞᱮᱠᱟᱱ ᱨᱟᱹᱥᱠᱟᱹ ᱡᱤᱱᱤᱥ ᱫᱚ ᱦᱟᱸᱜ ᱵᱟᱹᱱᱩᱜ ᱵᱟᱱᱩᱠ ᱱᱚᱣᱟ ᱫᱩᱱᱤᱭᱟᱹ ᱠᱚᱨᱮ ᱦᱚᱭᱛᱚ ᱚᱱᱠᱟᱞᱤᱧ ᱢᱚᱱᱮᱭᱟ ᱾ ᱢᱟᱱᱮ ᱥᱮᱸᱫᱽᱨᱟ, ᱵᱤᱱ ᱜᱚᱡ ᱫᱟᱲᱮᱭᱟᱠᱚ ᱵᱤᱱ ᱥᱮ ᱵᱟᱝ ᱱᱚᱣᱟ ᱫᱚ ᱵᱟᱭ ᱤᱡᱟᱹᱭᱟ ᱠᱤᱱᱛᱩ ᱥᱮᱸᱫᱽᱨᱟ ᱡᱟᱦᱟᱸᱜ ᱪᱟᱞᱟᱜ ᱾ ᱱᱚᱣᱟ ᱛᱮᱫᱚ ᱢᱟᱱᱮ ᱮᱢᱚᱱ ᱨᱟᱹᱥᱠᱟᱹ ᱵᱩᱡᱷᱟᱹᱜ ᱟ ᱥᱮ ᱵᱟᱝᱼᱟ᱾ ᱟᱨ ᱨᱟᱹᱥᱠᱟᱹ ᱵᱩᱡᱷᱟᱹᱜᱼᱟ ᱡᱮᱢᱚᱱ ᱟᱹᱵᱤᱱ ᱫᱚ? ᱟᱸᱜ ᱡᱤᱞ ᱵᱟᱵᱤᱱ ᱡᱚᱢ ᱨᱮᱦᱚᱸ ᱟᱹᱵᱤᱱ ᱫᱚ ᱥᱮᱸᱫᱽᱨᱟ ᱫᱚᱦᱟᱸᱜ ᱵᱤᱱ ᱥᱮᱱᱚᱜ ᱠᱟᱱᱟ᱾ ᱚᱱᱮ ᱚᱱᱠᱟ ᱱᱚᱼᱚᱭ ᱵᱤᱨ ᱨᱮᱱ ᱡᱤᱱᱤᱥ ᱫᱚ ᱢᱟᱱᱮ ᱵᱤᱨ ᱨᱮᱜᱮ ᱥᱮᱱ ᱞᱮᱱᱠᱷᱟᱱ ᱵᱚᱱ ᱧᱮᱞ ᱧᱟᱢ ᱫᱟᱲᱮᱭᱟᱜᱼᱟᱠᱚ ᱵᱟᱝ? ᱠᱷᱟᱱ ᱫᱚ ᱵᱟᱵᱚᱱ ᱧᱮᱞ ᱧᱟᱢ ᱠᱚᱣᱟ ᱦᱟᱸᱜ ᱢᱟᱱᱮ ᱢᱤᱼᱴᱟᱝ ᱜᱟᱱ ᱩᱱᱠᱩ ᱠᱩᱞᱟᱹᱭ ᱦᱚᱸ ᱡᱩᱫᱤ ᱵᱚᱱ ᱧᱮᱞ ᱧᱟᱢ ᱾ ᱠᱚᱣᱟ ᱟᱹᱰᱤ ᱨᱟᱹᱥᱠᱟᱹ ᱵᱩᱡᱷᱟᱹᱜᱼᱟ, ᱡᱮ ᱵᱟᱝᱼᱟ ᱵᱤᱨ ᱠᱩᱞᱟᱹᱭ ᱧᱮᱞ ᱠᱮᱫᱮᱭᱟ ᱾ ᱛᱟᱯᱚᱨᱮ ᱩᱱᱤ ᱦᱚᱸ ᱡᱩᱫᱤᱢ ᱜᱚᱡ ᱫᱟᱲᱮᱭᱟ ᱛᱟᱦᱟᱞᱮ ᱟᱹᱰᱤ ᱨᱟᱹᱥᱠᱟᱹ ᱵᱩᱡᱷᱟᱹᱜᱼᱟ᱾ ᱟᱨ ᱡᱮᱢᱚᱱ ᱦᱟᱸᱜ ᱵᱤ ᱨᱮᱢ ᱠᱩ ᱛᱳᱭᱳ ᱠᱚᱦᱚᱸ ᱠᱚ ᱧᱟᱢᱚᱜ ᱜᱮᱭᱟ ᱟᱞᱮ ᱱᱚᱛᱮ ᱫᱚ ᱥᱩᱠᱨᱤ ᱢᱮᱱᱟᱜ ᱠᱚᱣᱟ ᱟᱨ ᱵᱤᱨ ᱥᱩᱠᱨᱤ ᱾
ᱦᱮᱸ ᱦᱮᱸ ᱾
ᱢᱟᱱᱮ ᱵᱤᱨ ᱨᱮ ᱥᱩᱠᱨᱤ ᱢᱮᱱᱟᱜ?
ᱟᱫᱚ ᱜᱚᱢᱠᱮᱜ ᱥᱩᱠᱞᱤ ᱠᱚᱫᱚ ᱯᱮ ᱜᱚᱡ ᱵᱟᱲᱟ ᱠᱟᱜ ᱠᱚᱣᱟ ᱥᱮ ᱵᱟᱝᱼᱟ ᱚᱝᱠᱮ?
ᱮᱸ ᱥᱩᱠᱨᱤ ᱠᱚᱫᱚ ᱠᱚ ᱜᱚᱡ ᱠᱟᱜ ᱠᱚᱜᱮᱭᱟ ᱱᱚᱜᱼᱚᱭ ᱠᱟᱨᱮᱱ ᱠᱚᱛᱮ ᱠᱚ ᱜᱚᱡ ᱠᱚᱭᱟ᱾ ᱢᱟᱱᱮ ᱵᱟᱹᱫᱽ ᱾ ᱛᱟᱹᱭ ᱢᱟᱱᱮ ᱠᱷᱮᱛ ᱥᱩᱨ ᱨᱮᱜᱮ ᱢᱮᱱᱟᱜ ᱠᱟᱜ ᱛᱚ ᱟᱫᱚ
ᱦᱩᱸ ᱦᱩᱸ ᱾
ᱩᱸ ᱟᱹᱭᱩᱵ ᱞᱮᱱᱠᱷᱟᱱ ᱜᱮᱠᱚ ᱦᱟᱡᱩᱜᱼᱟᱠᱚ, ᱢᱟᱱᱮ ᱵᱟᱹᱫᱽ ᱦᱟᱸᱜ ᱾ ᱟᱫᱚ ᱚᱱᱟ ᱵᱟᱹᱫᱽ ᱥᱟᱭᱤᱰ ᱨᱮᱜᱮ ᱮᱸ ᱢᱟᱱᱮ ᱛᱟᱨ ᱢᱟᱱᱮ ᱠᱟᱨᱮᱱ ᱠᱚ ᱤᱭᱟᱹ ᱵᱟᱹᱭᱥᱟᱹᱣ ᱠᱟᱜᱼᱟ ᱠᱚ᱾ ᱟᱫᱚ ᱚᱱᱟ ᱠᱟᱨᱮᱱ ᱠᱚᱛᱮ ᱜᱮᱠᱚ ᱜᱚᱡ ᱵᱟᱲᱟ ᱠᱟᱜ ᱠᱚᱣᱟ᱾
ᱟᱪᱪᱷᱟ,
ᱟᱨ ᱵᱚᱢ ᱠᱚᱛᱮ ᱦᱚᱸᱠᱚ ᱜᱚᱡ ᱠᱮᱜ ᱠᱚᱜᱮᱭᱟ ᱢᱟᱱᱮ ᱵᱚᱢ ᱾ ᱚᱱᱮ ᱤᱭᱟᱹ ᱠᱟᱜᱼᱟ ᱠᱚ ᱟᱨᱠᱤ ᱾ ᱵᱳᱢ ᱨᱮ ᱢᱟᱱᱮ ᱤᱭᱟᱹᱠᱚ ᱢᱮᱥᱟ ᱠᱟᱜᱼᱟ ᱢᱟᱱᱮ ᱡᱮᱢᱚᱱ ᱮᱸᱜ ᱡᱚᱢᱟᱜ ᱠᱚ ᱮᱢ ᱠᱟᱜᱼᱟ ᱠᱚ ᱟᱫᱚ ᱚᱸᱰᱮ ᱴᱟᱝ ᱵᱚᱢ ᱠᱚ ᱮᱢ ᱠᱟᱜᱼᱟ ᱟᱨᱠᱤ ᱟᱫᱚ ᱚᱱᱟ ᱡᱩᱫᱤ ᱛᱟᱹᱜᱩᱢ ᱠᱮᱫᱟᱭ ᱾ ᱛᱟᱦᱞᱮ ᱩᱱᱤ ᱫᱚ ᱮᱸ ᱢᱟᱱᱮ ᱮᱸ ᱡᱚᱠᱷᱚᱱ ᱜᱮ ᱡᱚᱢᱟᱭ ᱥᱮ ᱛᱚᱠᱷᱚᱱ ᱜᱮ ᱚᱴᱮᱡᱟᱭᱟ ᱚᱱᱮ ᱚᱱᱠᱟ᱾
ᱟᱹᱰᱤ ᱱᱟᱯᱟᱭ ᱜᱮᱵᱤᱱ ᱞᱮᱭ ᱠᱮᱜᱼᱟ ᱜᱚᱝᱠᱮ ᱾ ᱦᱟᱞᱮ ᱱᱚᱛᱮ ᱦᱚᱸ ᱜᱚᱝ ᱠᱮ ᱚᱱᱟ ᱟᱹᱵᱤᱱ ᱵᱤᱱ ᱞᱟᱹᱭ ᱠᱟᱹᱭ ᱠᱟᱛᱷᱟ ᱞᱮᱠᱷᱟᱱ ᱥᱮᱸᱫᱽᱨᱟ ᱢᱟ ᱟᱹᱰᱤ ᱨᱟᱹᱥᱠᱟᱹ ᱡᱤᱱᱤᱥ ᱾ ᱠᱟᱛᱷᱟ ᱠᱟᱱᱟ ᱾ ᱟᱨ ᱢᱟᱱᱮ ᱪᱟᱜᱞᱟᱜ ᱜᱮ ᱥᱟᱱᱟ ᱟᱫᱚ ᱥᱮᱸᱫᱽᱨᱟ ᱠᱚᱫᱚ ᱞᱮ ᱪᱟᱞᱟᱣ ᱵᱟᱲᱟᱜ ᱜᱮᱭᱟ ᱢᱮᱱᱠᱷᱟᱱ ᱟᱫᱚ ᱟᱞᱮ ᱱᱚᱛᱮ ᱫᱚ ᱦᱟᱸᱜ ᱚᱱᱟ ᱯᱷᱚᱨᱮᱥᱴᱟᱨ ᱚᱯᱷᱤᱥ ᱠᱷᱮᱡ ᱞᱮ ᱥᱩᱨ ᱧᱚᱜ ᱜᱮᱭᱟ᱾ ᱟᱫᱚ ᱚᱱᱟ ᱱᱮᱛᱟᱨ ᱢᱟ ᱦᱟᱸᱜ ᱩᱱᱠᱩ ᱯᱷᱚᱨᱮᱥᱴᱟᱨ ᱠᱚᱢᱟ ᱦᱟᱸᱜ ᱠᱚ ᱢᱟᱱᱟ ᱵᱟᱨᱚᱱ ᱟᱠᱟᱜᱼᱟ, ᱟᱫᱚ ᱡᱟᱜᱮ ᱩᱠᱩ ᱠᱩᱢᱵᱽᱲᱩ ᱞᱮ ᱪᱟᱞᱟᱣ ᱵᱟᱲᱟᱜ ᱜᱮᱭᱟ᱾ ᱱᱚᱣᱟ ᱥᱮᱸᱫᱽᱨᱟ ᱠᱚᱦᱚᱸ ᱵᱤᱨ ᱥᱮᱸᱫᱽᱨᱟ ᱠᱚ ᱥᱟᱶᱛᱮ ᱟᱵᱚ ᱱᱚᱣᱟ ᱥᱟᱶᱛᱟ ᱨᱮ ᱦᱟᱸᱜ ᱚᱱᱟ ᱵᱟᱦᱟ ᱢᱟᱜ ᱢᱚᱬᱮ ᱠᱚᱨᱮ ᱦᱟᱸᱜ ᱡᱟᱦᱟᱸ
ᱦᱚᱸ᱾
ᱱᱚᱜᱼᱱᱚᱣᱟ ᱩᱸ ᱚᱱᱟ ᱩᱢ ᱢᱟᱦᱟ ᱦᱤᱞᱚᱜ ᱡᱟᱦᱟᱸ ᱛᱤᱥᱚᱜ ᱦᱟᱸᱜ ᱥᱮᱸᱫᱽᱨᱟ ᱠᱚᱵᱚᱱ ᱪᱟᱞᱟᱣ ᱵᱟᱲᱟᱜ ᱜᱮᱭᱟ᱾ ᱦᱮᱸ ᱟᱫᱚ ᱩᱱ ᱡᱚᱠᱷᱚᱡ ᱫᱚ ᱦᱟᱸᱜ ᱟᱫᱚ ᱟᱭᱢᱟ ᱦᱚᱲ ᱜᱮᱞᱮ ᱪᱟᱞᱟᱣ ᱵᱟᱲᱟᱜᱼᱟ ᱡᱚᱛᱚ ᱜᱮ ᱦᱟᱸᱜ᱾ ᱥᱮᱸᱫᱽᱨᱟ ᱟᱹᱜᱩ ᱦᱩᱭᱩᱜᱼᱟ᱾
ᱟᱪᱪᱷᱟ᱾
ᱟᱨ ᱜᱚᱝᱠᱮ ᱟᱞᱮ ᱱᱚᱛᱮ ᱫᱚ ᱚᱱᱟ ᱦᱩᱰᱤᱧ ᱦᱚᱸ ᱰᱩᱝᱨᱤ ᱞᱮᱠᱟ ᱢᱮᱱᱟᱜ ᱟᱛᱚ ᱟᱫᱚ ᱩᱱᱠᱩ ᱤᱭᱟᱹ ᱵᱤᱨ ᱥᱩᱠᱨᱤ ᱠᱚᱫᱚ ᱦᱟᱸᱜ ᱵᱟᱝᱠᱚ ᱧᱟᱢᱚᱜᱼᱟ, ᱟᱨ ᱵᱟᱫ ᱵᱟᱹᱠᱤ ᱡᱚᱱᱛᱩ ᱠᱚᱫᱚ ᱦᱟᱸᱜ ᱠᱩᱞᱟᱹᱭ ᱦᱩᱭᱮᱱ, ᱨᱩᱸᱰᱟᱹ ᱦᱩᱭᱮᱱ, ᱛᱟᱨᱯᱚᱨᱮ ᱥᱚᱜᱚᱫ ᱴᱮᱱ,